ᱦᱩᱸ ᱡᱚᱦᱟᱨ ᱜᱚᱢᱠᱮ
ᱦᱳᱭ ᱡᱚᱦᱟᱨ ᱜᱚᱝᱠᱮ ᱪᱮᱫ ᱞᱮᱠᱟ ᱵᱮᱥ ᱵᱟᱲᱟ ᱜᱮ?
ᱦᱮᱸ ᱵᱮᱥ ᱵᱟᱲᱟᱜ ᱜᱮ ᱟᱵ ᱵᱮᱥ ᱵᱟᱲᱟᱜ ᱜᱮ᱾
ᱦᱳᱭ ᱟᱹᱞᱤᱧ ᱦᱚᱸ ᱵᱮᱥ ᱵᱟᱲᱟ ᱜᱮ ᱢᱮᱱᱟᱜ ᱞᱤᱧᱟᱹ ᱱᱤᱛ ᱠᱟᱛᱮᱫ ᱫᱚ ᱡᱚᱛᱚ ᱠᱚᱜᱮ ᱵᱮᱥ ᱜᱮ ᱢᱮᱱᱟᱜ ᱞᱮᱭᱟ᱾
ᱚ ᱦᱮᱸ ᱛᱚ ᱨᱚᱦᱚᱭ ᱵᱟᱲ ᱠᱟᱹᱢᱤ ᱛᱤᱱ ᱜᱷᱟᱹᱲᱤᱡ?
ᱱᱚᱜᱼᱚᱭ ᱨᱚᱦᱚᱭ ᱵᱟᱲᱟ ᱠᱚᱫᱚ ᱱᱟᱦᱟᱜ ᱱᱚᱜᱼᱚᱭ ᱱᱚᱜᱼᱚᱭ ᱪᱟᱞᱟᱜ ᱠᱟᱱ ᱜᱮᱭᱟ ᱱᱟᱦᱟᱜ᱾ ᱟᱫᱚ ᱚᱱᱛᱮ ᱜᱮ᱾
ᱱᱚᱛᱮ ᱦᱚᱸᱜ ᱜᱚᱝᱠᱮ ᱱᱮ ᱮ ᱟᱨᱟᱢᱵᱚ ᱦᱩᱭ ᱠᱟᱱᱟ ᱟᱨᱠᱤ, ᱦᱚᱞᱟ ᱧᱤᱫᱟᱹ ᱫᱟᱜ ᱟᱠᱟᱫᱟᱭ ᱚᱱᱟ ᱞᱟᱦᱟ ᱨᱮᱱᱟᱜ ᱫᱚ ᱠᱟᱡ ᱪᱷᱩ ᱫᱟᱜ, ᱱᱮᱸ ᱟᱨᱟᱢᱵᱚ ᱦᱩᱭ ᱟᱠᱟᱱᱟ ᱾ ᱵᱟᱹᱭᱦᱟᱹᱲ ᱠᱚ ᱚᱱᱟ ᱦᱚᱸ ᱜᱚᱝᱠᱮ, ᱵᱟᱹᱫᱽ ᱫᱚ ᱱᱤᱦᱟᱹᱛ ᱜᱮ ᱫᱟᱜ ᱜᱮᱨ ᱛᱚᱢᱵᱟᱜ ᱫᱚ ᱾
ᱦᱚᱭ ᱜᱚᱢᱠᱮ ᱱᱚᱛᱮ ᱦᱚᱸ ᱚᱱᱠᱟᱜ ᱜᱮ ᱱᱟᱦᱟᱜ ᱫᱟᱜ ᱨᱮᱭᱟᱜ ᱛᱷᱚᱲᱟ ᱠᱚᱢᱤ ᱢᱮᱱᱟᱜᱼᱟ ᱵᱟᱭ ᱫᱟᱜ ᱞᱮᱭᱟ ᱚᱱᱠᱟ, ᱟᱫᱚ ᱱᱟᱦᱟᱜ ᱛᱤᱦᱤᱧ ᱫᱚ ᱛᱷᱚᱲᱟ ᱴᱷᱤᱠ ᱧᱚᱜ ᱜᱮ ᱫᱟᱜ ᱫᱟᱜ ᱠᱟᱜ ᱦᱚᱭ, ᱟᱫᱚ ᱴᱷᱤᱠ ᱧᱚᱜ ᱜᱮᱭ ᱫᱟᱜ ᱠᱟᱜ ᱵᱟᱠᱷᱟᱡ ᱫᱚ ᱱᱟᱦᱟᱜ ᱟᱫᱚ, ᱪᱮᱫ ᱠᱚ ᱢᱮᱱᱟ ᱱᱟᱦᱟᱜ ᱟᱫᱚ ᱛᱤᱦᱤᱧ ᱫᱚ ᱱᱟᱦᱟᱜ ᱢᱟᱱᱮ ᱮᱠᱫᱚᱢ ᱢᱟᱱᱮ ᱨᱚᱦᱚᱭ ᱠᱚ ᱞᱟᱹᱜᱤᱫ ᱠᱚ ᱵᱟᱠᱟᱣ ᱟᱠᱟᱱᱟ ᱦᱚᱲᱠᱩ ᱟᱫᱚ ᱴᱮᱨᱮᱠᱴᱚᱨ ᱠᱚᱛᱮ ᱱᱟᱦᱟᱜ ᱟᱹᱰᱤ ᱠᱟᱡᱟᱠ ᱠᱚ ᱥᱤ ᱦᱚᱪᱚᱭᱮᱫ ᱠᱟᱱᱟ ᱛᱮᱦᱮᱧ ᱫᱚ, ᱜᱟᱯᱟ ᱠᱷᱚᱱ ᱫᱚ ᱱᱟᱦᱟᱜ ᱟᱫᱚ ᱜᱚᱢᱠᱮ ᱱᱚᱛᱮ ᱫᱚ ᱮᱛᱚᱦᱚᱵᱚᱜᱼᱟ ᱠᱚ ᱾
ᱚ ᱦᱮᱸ ᱜᱚᱢᱠᱮ ᱢᱤᱫ ᱫᱷᱟᱣ ᱛᱮ ᱪᱟᱥ ᱠᱚ
ᱪᱮᱫ ᱞᱮᱠᱟ ᱪᱚ ᱨᱚᱲ ᱛᱚᱲᱟ ᱠᱟᱴᱟᱣ ᱧᱚᱜ ᱱᱟ ᱵᱟᱝ ᱟᱸᱡᱚᱢ ᱞᱮᱱᱟ ᱜᱚᱝᱠᱮ ᱾
ᱚ ᱞᱟᱹᱭᱮᱜᱼᱟ ᱞᱤᱧ, ᱢᱤᱫ ᱫᱷᱟᱣ ᱡᱩᱫᱤ ᱨᱚᱦᱚᱭ ᱠᱚ ᱞᱟᱜᱟᱜᱼᱟ ᱥᱮ ᱮᱱᱠᱷᱟᱱ ᱠᱚᱦᱚᱸ ᱩᱱᱟᱹᱜ ᱫᱚ ᱵᱟᱝ ᱧᱟᱯᱟᱢᱟ ᱾
ᱦᱚᱭ ᱢᱤᱫ ᱫᱷᱟᱣ ᱛᱮ ᱡᱩᱫᱤᱚᱱ ᱨᱚᱦᱚᱭᱮᱫ ᱠᱷᱟᱱ ᱟᱫᱚ ᱡᱚᱛᱚ ᱦᱚᱲ ᱦᱟᱱᱟᱜ ᱠᱚ ᱵᱤᱡᱤ ᱠᱚᱜᱼᱟ ᱩᱱ ᱚᱠᱛᱚ ᱫᱚ ᱢᱟᱱᱮ, ᱢᱟᱱᱮ ᱪᱮᱫ ᱠᱚ ᱢᱮᱱᱟ ᱚᱱᱟ ᱴᱟᱠᱴᱚᱨ ᱨᱮᱜᱮ ᱠᱚ ᱵᱤᱡᱤ ᱠᱚᱜᱼᱟ ᱱᱟᱦᱟᱜ ᱦᱟᱹᱱᱤ ᱦᱚᱸ ᱱᱟᱹᱭ ᱦᱚᱸ ᱾ ᱚᱱᱟ ᱤᱭᱟᱹᱛᱮ ᱢᱤᱫᱴᱮᱱ ᱴᱮᱠᱴᱚᱨ ᱛᱮᱫᱚ ᱱᱟᱦᱟᱜ ᱜᱚᱴᱟ ᱡᱚᱛᱚ ᱦᱚᱲᱟᱜ ᱫᱚ ᱵᱟᱭ ᱥᱤ ᱫᱟᱲᱮᱭᱟᱜᱼᱟ ᱢᱤᱫ ᱫᱷᱟᱣ ᱛᱮᱫᱚ ᱱᱟᱦᱟᱜ ᱾ ᱟᱫᱚ ᱚᱱᱟᱛᱮ ᱟᱠ ᱵᱟᱠ ᱫᱷᱟᱣᱲᱟ ᱫᱷᱟᱹᱣᱲᱤ ᱱᱟᱦᱟᱜ ᱠᱚ ᱾ ᱢᱤᱫ ᱫᱚᱢ ᱛᱮ ᱫᱟᱜ ᱠᱟᱱ ᱛᱟᱠᱚᱣᱟ ᱠᱷᱮᱛ ᱚᱱᱟ ᱛᱮᱠᱚ ᱫᱷᱟᱣᱲᱟ ᱫᱷᱟᱹᱣᱲᱤᱜ ᱠᱟᱱᱟ ᱦᱚᱭ ᱥᱮ ᱾
ᱦᱚᱭ ᱦᱚᱭ ᱦᱚᱭ ᱚᱱᱟ ᱜᱮ ᱠᱟᱛᱷᱟ ᱫᱚ ᱾ ᱚᱱᱟ ᱜᱮᱛᱚ ᱢᱤᱫ ᱫᱷᱟᱣᱛᱮ ᱪᱟᱥ ᱠᱚ ᱞᱟᱜᱟᱣ ᱟᱠᱟᱱᱟ ᱾ ᱜᱚᱝᱠᱮ ᱛᱟᱦᱚᱞᱮ ᱟᱵᱮᱱ ᱫᱚ ᱰᱝᱜᱨᱤ ᱱᱟᱮᱞ ᱠᱚ ᱵᱟᱵᱮᱱ ᱫᱚᱦᱚ ᱟᱠᱟᱜ ᱾
ᱪᱮᱫ ᱞᱮᱠᱟ ᱜᱚᱝᱠᱮ?
ᱞᱟᱹᱭᱟᱞᱤᱧ ᱰᱝᱜᱨᱤ ᱱᱟᱦᱮᱞ ᱠᱚᱫᱚ ᱵᱟᱵᱮᱱ ᱫᱚᱦᱚ ᱟᱠᱟᱫᱟ?
ᱪᱮᱫᱟᱜ ᱤᱛᱟᱹ ᱠᱟᱛᱮᱫ ᱮᱢ ᱧᱮᱞᱟ ᱰᱝᱜᱨᱤ ᱫᱚᱦᱚ ᱠᱚ ᱥᱮ ᱜᱩᱯᱤ ᱠᱚ ᱱᱟᱦᱱᱟᱜ ᱦᱚᱲ ᱠᱚᱦᱚᱸ ᱫᱚᱨᱠᱟᱨᱚᱜ ᱠᱟᱱᱟ ᱟᱹᱰᱤ ᱡᱟᱹᱥᱛᱤ ᱟᱨ ᱚᱱᱠᱟ ᱯᱷᱤᱨᱤᱥ ᱢᱟ ᱵᱟᱹᱱᱩᱜᱼᱟ ᱡᱮ ᱩᱱᱠᱩ ᱢᱟᱱᱮ ᱜᱩᱯᱤ ᱠᱚ ᱞᱟᱹᱜᱤᱫ ᱦᱚᱲ ᱢᱟᱱᱮ ᱢᱤᱫᱴᱮᱱ ᱫᱚᱨᱠᱟᱨᱚᱜᱼᱟ ᱛᱚ ᱩᱱᱠᱩ ᱠᱚ ᱞᱟᱹᱜᱤᱫ ᱫᱚ ᱡᱤᱵᱽ ᱡᱤᱭᱟᱹᱞᱤ ᱠᱚ ᱫᱚ ᱟᱹᱥᱩᱞ ᱞᱮᱠᱚ ᱠᱷᱟᱱᱡ ᱱᱟᱦᱟᱜ ᱩᱱᱠᱩ ᱯᱤᱪᱷᱮ ᱨᱮ ᱢᱤᱫᱴᱮᱱ ᱦᱚᱲ ᱫᱚᱨᱠᱟᱨᱚᱜᱼᱟ ᱾ ᱪᱮᱫᱟᱜ ᱡᱮ ᱥᱮᱛᱟᱜ ᱦᱚᱸ ᱠᱚ ᱡᱚᱢ ᱫᱚᱨᱠᱟᱨ ᱟᱹᱭᱩᱵ ᱦᱚᱸ ᱡᱚᱢ ᱫᱚᱨᱠᱟᱨ ᱱᱟᱦᱟᱜ ᱛᱤᱠᱤᱱ ᱦᱚᱸ ᱾ ᱦᱚᱭ ᱟᱫᱚ ᱦᱚᱲ ᱵᱟᱹᱱᱩᱜ ᱡᱟᱞᱟᱛᱮ ᱱᱟᱦᱟᱜ ᱩᱱᱠᱩ ᱠᱚᱫᱚ ᱵᱟᱝ ᱟᱹᱥᱩᱞ ᱦᱩᱭ ᱟᱠᱟᱱᱟ ᱱᱤᱛᱚᱜ ᱫᱚ ᱯᱷᱤᱞᱦᱟᱞ ᱫᱚ ᱾ ᱟᱫᱚ ᱱᱮᱛ ᱱᱮᱛᱟᱨ ᱠᱟᱛᱮᱫ ᱢᱟ ᱱᱟᱦᱟᱜ ᱜᱟᱹᱰᱤ ᱠᱩ ᱥᱚᱵ ᱧᱟᱢᱚᱜ ᱠᱟᱱ ᱜᱮ ᱱᱟᱦᱟᱜ ᱴᱮᱠᱴᱚᱨ ᱠᱚ ᱟᱫᱚ ᱚᱱᱟ ᱛᱮᱜᱮ ᱥᱤ ᱠᱚ ᱦᱩᱭᱩᱜ ᱠᱟᱱᱟ ᱱᱟᱦᱟᱜ ᱾
ᱦᱮᱸ ᱦᱮᱸ ᱚᱱᱟ ᱢᱟ ᱴᱷᱤᱠ ᱜᱮᱭᱟ ᱜᱚᱢᱠᱮ ᱟᱨ ᱦᱮ ᱟᱹᱞᱤᱧ ᱫᱚᱞᱤᱧ ᱢᱚᱱᱮ ᱫᱟ ᱰᱟᱹᱝᱜᱨᱤ ᱫᱚᱦᱚ ᱦᱚᱸ ᱞᱟᱹᱠᱛᱤ ᱫᱚ ᱞᱟᱹᱠᱛᱤ ᱠᱟᱱ ᱜᱮᱭᱟ ᱟᱨᱠᱤ ᱩᱱᱠᱩ ᱫᱚ ᱟᱵᱚᱨᱮᱱ ᱠᱟᱹᱢᱤ ᱨᱮᱱ ᱡᱤᱱᱤᱥ ᱠᱟᱱ ᱜᱮᱭᱟ ᱠᱚ ᱾ ᱚᱵᱷᱟᱵ ᱛᱮ ᱢᱟᱱᱮ ᱦᱚᱲ ᱚᱵᱷᱟᱵ ᱛᱮ ᱥᱮ ᱟᱵᱚᱣᱟᱜ ᱥᱚᱢᱚᱭ ᱚᱵᱷᱟᱵ ᱛᱮ ᱵᱟᱵᱚᱱ ᱫᱚᱦᱚ ᱫᱟᱲᱮᱭᱟ ᱠᱚᱣᱟ ᱥᱮ ᱡᱚᱢᱟᱜ ᱠᱚ ᱴᱷᱤᱠ ᱴᱷᱟᱠ ᱵᱟᱵᱚᱱ ᱮᱢ ᱫᱟᱲᱮᱠᱚᱣᱟ ᱚᱱᱟᱛᱮ ᱵᱟᱝ ᱫᱚᱦᱚ ᱦᱩᱭ ᱟᱠᱟᱱᱟ ᱠᱤᱱᱛᱩ ᱡᱤᱱᱤᱥ ᱫᱚᱦᱚ ᱫᱚ ᱡᱟᱹᱱᱤ ᱞᱟᱹᱠᱛᱤ ᱫᱚ ᱞᱟᱹᱛᱤ ᱠᱟᱱ ᱜᱮᱭᱟ ᱥᱮ?
ᱦᱚᱭ ᱜᱚᱢᱠᱮ ᱾ ᱮᱠᱫᱚᱢ ᱞᱟᱹᱠᱛᱤ ᱠᱟᱱᱟ ᱜᱚᱝᱠᱮ ᱟᱵᱚ ᱦᱚᱲ ᱦᱚᱯᱚᱱ ᱞᱟᱹᱜᱤᱫ ᱫᱚ ᱮᱠᱫᱚᱢ ᱥᱟᱱᱟᱢ ᱠᱷᱚᱱ ᱢᱟᱲᱟᱝ ᱨᱮ ᱞᱟᱹᱠᱛᱤ ᱠᱟᱱᱟ ᱾ ᱱᱚᱣᱟ ᱤᱭᱟᱹᱛᱮ ᱞᱟᱹᱠᱛᱤ ᱠᱟᱱᱟ ᱪᱮᱫᱟᱜ ᱟᱵᱚ ᱫᱚ ᱥᱟᱱᱟᱢ ᱛᱤᱱᱟᱹᱜ ᱟᱵᱚᱣᱟᱜ ᱥᱟᱱᱟᱢ ᱠᱷᱚᱱ ᱯᱚᱨᱚᱵ ᱡᱟᱦᱟᱸ ᱥᱚᱨᱦᱟᱭ ᱵᱚᱱ ᱢᱟᱱᱟᱣᱮᱫ ᱠᱟᱱ ᱾ ᱠᱚ ᱱᱤᱭ ᱜᱮᱵᱚᱱ ᱢᱟᱱᱟᱣᱮᱫ ᱠᱟᱱᱟ ᱥᱮᱫᱟᱭ ᱦᱟᱯᱲᱟᱢ ᱠᱚ ᱜᱮ ᱱᱟᱦᱟᱜ ᱩᱱᱠᱩ ᱱᱤᱭᱟᱹᱜᱮ ᱢᱟᱱᱟᱣᱮᱫ ᱠᱟᱱᱟ ᱵᱚᱱ ᱾ ᱟᱨ ᱡᱩᱫᱤ ᱩᱱᱠᱩ ᱜᱮ ᱡᱩᱫᱤ ᱵᱟᱵᱚᱱ ᱟᱹᱥᱩᱞ ᱠᱚᱣᱟ ᱵᱟᱵᱚᱱ ᱫᱚᱦᱚ ᱠᱚᱣᱟ ᱛᱟᱦᱚᱞᱮ ᱥᱚᱨᱦᱟᱭ ᱞᱮᱠᱟᱱ ᱫᱤᱱ ᱨᱮ ᱦᱟᱜ ᱠᱷᱩᱱᱴᱟᱹᱣ ᱠᱚ ᱥᱮ ᱚᱱᱟ ᱥᱤᱢ ᱵᱤᱞᱤ ᱞᱮᱵᱮᱫ ᱠᱚ ᱱᱟᱦᱟᱜ ᱚᱱᱟ ᱜᱚᱴ ᱴᱟᱺᱰᱤ ᱨᱮ᱾
ᱦᱮᱸ ᱦᱮᱸ ᱾
ᱦᱮᱸ ᱦᱮᱸ ᱦᱮᱸ ᱾
ᱦᱮᱸ ᱜᱚᱝᱠᱮ ᱠᱟᱹᱴᱤᱡ ᱨᱚᱲ ᱠᱟᱹᱴᱤᱡ ᱵᱷᱟᱜᱤ ᱵᱟᱝ ᱟᱸᱡᱚᱢᱚᱜ ᱠᱟᱱ ᱛᱟᱵᱮᱱᱟ ᱾
ᱟᱪᱪᱷᱟ ᱦᱚᱭ ᱟᱪᱪᱷᱟ ᱞᱤᱧ ᱫᱷᱮᱭᱟᱱᱟᱜ ᱠᱟᱱᱟ ᱦᱟᱸᱜ ᱾ ᱟᱸᱡᱚᱢᱮᱜ
ᱦᱮᱸ ᱢᱟᱥᱮ ᱨᱚᱲ ᱵᱮᱱ ᱥᱮ ᱾
ᱦᱚᱭ ᱱᱤᱛ ᱵᱮᱱ ᱟᱸᱡᱚᱢᱮᱫ ᱠᱟᱱᱟ?
ᱦᱮᱸ ᱦᱮᱸ ᱦᱮᱸ ᱱᱤᱛᱚ ᱫᱚ ᱩᱱᱟᱜ ᱠᱚᱥᱴᱚ ᱵᱟᱝ ᱟᱸᱚᱢᱚᱜ ᱠᱟᱱᱟ ᱾
ᱦᱚᱭ ᱦᱚᱭ ᱚᱱᱟ ᱡᱚᱠᱷᱚᱱ ᱛᱚᱠᱷᱚᱱ ᱴᱟᱣᱟᱨ ᱨᱮᱱᱟᱜ ᱤᱭᱟᱹ ᱚᱯᱮᱱ- ᱰᱟᱣᱩᱱᱚᱜ ᱠᱟᱱᱟ ᱦᱚᱭ ᱪᱮ ᱾ ᱛᱮᱦᱤᱧ ᱫᱚ ᱟᱹᱛᱩ ᱫᱤᱥᱚᱢ ᱥᱮᱫ ᱨᱮᱜᱮ ᱢᱮᱱᱟᱜ ᱞᱤᱧᱟ ᱛᱚ ᱚᱱᱟᱛᱮ ᱾
ᱚ ᱦᱚ ᱦᱮᱸ ᱛᱚ ᱾
ᱦᱚᱭ ᱾
ᱛᱟᱦᱚᱞᱮ ᱚᱱᱟ ᱵᱮᱱ ᱞᱟᱹᱭ ᱠᱮᱫ ᱡᱟᱦᱟᱸ ᱱᱤᱦᱟᱹᱛ ᱜᱮ ᱟᱵᱚ ᱫᱚ ᱫᱚᱦᱚ ᱫᱚ ᱞᱟᱹᱠᱛᱤ ᱠᱟᱱ ᱜᱮᱭᱟ ᱟᱫᱚ ᱟᱵᱚᱣᱟᱜ ᱠᱟᱨᱚᱱ ᱛᱮᱜᱮ ᱥᱮ ᱦᱚᱲ ᱵᱟᱹᱱᱩᱜ ᱠᱚ ᱛᱟᱵᱚᱱᱟ ᱥᱮ, ᱡᱟᱦᱟᱱᱟᱜ ᱵᱮᱥᱛᱚᱚᱨᱟᱱ ᱦᱚᱲ ᱦᱚᱛᱮᱡ ᱛᱮ ᱵᱟᱵᱚᱱ ᱫᱚᱦᱚ ᱫᱟᱲᱮ ᱠᱟ ᱠᱚᱣᱟ ᱾ ᱵᱟᱠᱷᱟᱡ ᱫᱚ ᱥᱚᱨᱦᱟᱭ ᱟᱠᱟᱱ ᱫᱤᱱ ᱨᱮ ᱟᱵᱚ ᱫᱚ ᱪᱤᱞᱤ ᱫᱚᱵᱚᱱ ᱠᱷᱩᱱᱴᱟᱹᱣ ᱠᱚᱣᱟ ᱵᱚᱸᱜᱟ ᱵᱩᱨᱩ ᱯᱩᱡᱟᱹ ᱵᱟᱲᱟ ᱵᱚᱦᱩᱛ ᱵᱮᱯᱟᱨ ᱢᱮᱱᱟᱜ ᱛᱟᱵᱚᱱᱟ ᱟᱵᱚᱣᱟᱜ ᱫᱚ ᱦᱮ ᱥᱮ ᱾
ᱦᱚᱭ ᱦᱚᱭ ᱦᱚᱭ ᱾
ᱟᱨ ᱚᱱᱟ ᱢᱟ ᱦᱩᱭᱮᱱ ᱜᱮᱭᱟ ᱵᱟᱠᱷᱟᱡ ᱫᱚ ᱟᱵᱚᱣᱟᱜ ᱫᱚ ᱡᱟᱦᱟᱸ ᱩᱱᱠᱩᱣᱟᱜ ᱜᱩᱨᱤᱡ ᱫᱚ ᱟᱵᱚ ᱫᱚ ᱯᱨᱚᱛᱮᱠᱴᱤ ᱠᱟᱹᱢᱤ ᱨᱮ ᱠᱟᱹᱢᱤ ᱞᱟᱜᱟᱜ ᱛᱟᱵᱚᱱᱟ ᱵᱟᱝ ᱵᱚᱸᱜᱟ ᱵᱩᱨᱩ ᱡᱟᱦᱟᱸ ᱛᱤᱱᱟᱹᱜ ᱵᱚᱸᱜᱟ ᱵᱩᱨᱩ ᱢᱮᱱᱟᱜᱼᱟ ᱜᱩᱨᱤᱡ ᱫᱚ ᱱᱤᱟᱹᱛ ᱜᱮ ᱞᱟᱹᱠᱛᱤ ᱠᱟᱱ ᱜᱮᱭᱟ ᱥᱮ ᱪᱮᱫ ᱾
ᱦᱚᱭ ᱟᱨ ᱥᱮᱫᱟᱭ ᱦᱟᱯᱲᱟᱢ ᱠᱚ ᱡᱤᱫᱤ ᱡᱚᱠᱷᱚᱱ ᱠᱚ ᱢᱮᱱ ᱠᱟᱜ ᱵᱚᱱᱟ ᱟᱵᱚ ᱫᱚᱦᱚ ᱠᱚᱣᱟᱵᱩᱱ ᱥᱮ ᱢᱚᱸᱡᱽ ᱛᱮᱵᱩᱱ ᱮᱱᱛᱮ ᱵᱩᱱ ᱯᱩᱡᱟᱹ ᱯᱟᱥᱟ ᱠᱚᱣᱟ ᱟᱨ ᱩᱱᱠᱩ ᱱᱤᱭᱮ ᱟᱵᱚ ᱪᱟᱥ ᱠᱟᱹᱢᱤ ᱵᱚᱱ ᱨᱟᱠᱟᱵᱮᱫ ᱠᱟᱱ ᱛᱟᱦᱮᱱᱟ ᱾ ᱟᱫᱚ ᱱᱤᱛ ᱠᱟᱛᱮᱫ ᱫᱚ ᱱᱟᱦᱟᱜ ᱴᱨᱟᱠᱴᱟᱨ ᱜᱮ ᱱᱟᱦᱟᱜ ᱚᱱᱠᱟ ᱵᱩᱱ ᱢᱟᱥᱞᱤ ᱵᱚᱸᱜᱟ ᱡᱟᱦᱟᱸ ᱵᱮᱟᱱᱟᱣ ᱟᱠᱟᱱ ᱛᱟᱵᱚᱱᱟ ᱾ ᱟᱵᱚᱨᱮᱱ ᱡᱟᱦᱟᱸ ᱫᱚ ᱪᱟᱥ ᱨᱟᱠᱟᱵ ᱫᱟᱵᱚᱱ ᱴᱨᱟᱠᱴᱚᱨ ᱛᱮᱜᱮ ᱟᱨ ᱵᱚᱱ ᱫᱟᱞᱮᱜ ᱠᱟᱱᱟ ᱾ ᱢᱟᱱᱮ ᱢᱤᱫᱴᱮᱱ ᱫᱚ ᱱᱚᱣᱟ ᱢᱤᱫ ᱢᱤᱫᱴᱮᱱ ᱞᱤᱧ ᱢᱮᱱᱟ ᱡᱮ ᱟᱵᱚ ᱦᱚᱲ ᱦᱚᱯᱚᱱ ᱫᱚ ᱟᱹᱫᱤᱵᱟᱹᱥᱤ ᱫᱚ ᱱᱟᱦᱟᱜ ᱢᱟᱱ ᱥᱮᱫᱟᱭ ᱦᱟᱯᱲᱟᱢ ᱞᱟᱹᱭ ᱠᱟᱛᱷᱟ ᱛᱮ ᱵᱚᱞᱮ ᱢᱮᱱ ᱟᱠᱚ ᱜᱟᱹᱭ ᱰᱟᱝᱨᱟ ᱫᱚ ᱱᱟᱦᱟᱜ ᱩᱱᱠᱩ ᱟᱵᱩ ᱵᱩᱱ ᱡᱚᱢ ᱫᱟ ᱪᱟᱥ ᱨᱟᱠᱟᱵ ᱫᱟᱵᱩᱱ ᱩᱱᱠᱩ ᱚᱱᱟᱛᱮ ᱩᱱᱠᱩ ᱵᱚᱱ ᱫᱮᱵᱟ-ᱥᱮᱵᱟ ᱠᱟᱛᱮᱫ ᱵᱚᱱ
ᱦᱚᱭ ᱦᱚᱭ ᱦᱚᱭ ᱦᱮᱸ ᱱᱤᱦᱟᱹᱛ ᱜᱮ ᱱᱤᱦᱟᱹᱛ ᱜᱮ ᱢᱟᱱᱮ ᱟᱵᱚ ᱥᱟᱛᱮ ᱵᱚᱱ ᱠᱷᱟᱴᱟᱜ ᱠᱟᱱᱟ ᱾ ᱠᱟᱱᱟ ᱥᱚᱢᱟᱱ ᱵᱷᱟᱵᱮ ᱟᱨᱠᱤ ᱾ ᱩᱱᱠᱩ ᱫᱟᱨᱟᱭ ᱛᱮ ᱟᱵᱚ ᱵᱚᱱ ᱡᱚᱢ ᱵᱚᱱ ᱧᱟᱢ ᱮᱫᱟ ᱥᱮ ᱟᱵᱚ ᱫᱟᱨᱟᱭ ᱛᱮ ᱩᱱᱠᱩ ᱡᱚᱢ ᱠᱚ ᱧᱟᱢ ᱮᱫᱟ ᱾
ᱛᱤᱱᱟᱹᱜ ᱢᱮᱱᱟᱜᱼᱟ ᱱᱟᱦᱟᱜ ᱚᱱᱟ ᱫᱚ ᱩᱱᱠᱩᱣᱟᱜ ᱚᱫᱷᱤᱠᱟᱨ ᱨᱮ ᱛᱟᱦᱮᱱᱚᱜ ᱠᱟᱱᱟ, ᱚᱱᱟ ᱵᱩᱥᱩᱵ ᱫᱚ ᱱᱟᱦᱜ ᱵᱚᱱ ᱡᱚᱢ ᱦᱚᱪᱚᱭᱮᱫ ᱠᱚᱣᱟ ᱾ ᱟᱫᱚ ᱟᱵᱚ ᱫᱚ ᱫᱟᱠᱟ ᱵᱚᱱ ᱪᱟᱣᱞᱮ ᱵᱚᱱ ᱡᱚᱢ ᱮᱫᱟ ᱟᱨ ᱩᱱᱠᱩ ᱞᱟᱹᱜᱤᱫ ᱫᱚ ᱱᱟᱦᱟᱜ ᱵᱩᱥᱩᱵ ᱵᱮᱱᱟᱜ ᱠᱟᱱᱟ᱾ ᱦᱚᱭ ᱟᱫᱚ ᱦᱚᱭ ᱟᱫᱚ ᱚᱱᱟ ᱞᱟᱹᱜᱤᱫ ᱥᱚᱢᱟᱱ ᱥᱚᱢᱟᱱ ᱟᱵᱚ ᱫᱚ ᱵᱟᱱᱟᱨ ᱢᱟᱱᱟ ᱱᱟᱠᱷᱟ ᱨᱮᱱᱟᱜ ᱢᱟᱱᱮ ᱦᱩᱭᱩᱜ ᱠᱟᱱ ᱛᱟᱵᱚᱱᱟ ᱦᱚᱭ ᱥᱮ ᱾
ᱦᱮᱸ ᱦᱮᱸ ᱦᱮᱸ ᱦᱮᱸ ᱾
ᱦᱮᱸ
ᱚᱱᱟ
ᱟᱫᱚ ᱡᱮᱢᱚᱱ ᱵᱩᱱ ᱧᱮᱞᱮᱫ ᱠᱟᱱᱟ ᱱᱤᱛ ᱠᱮᱛᱮᱜ ᱵᱩᱱ ᱵᱟᱵᱚᱱ ᱟᱹᱠᱷ ᱵᱟᱵᱚᱱ ᱟᱹᱥᱩᱞᱮᱫ ᱠᱚᱣᱟ ᱟᱛᱩ ᱠᱚᱨᱮᱼᱼ ᱥᱮ ᱵᱟᱵᱚᱱ ᱤᱭᱟᱹᱭᱮᱫ ᱠᱚᱣᱟ ᱟᱫᱚ ᱢᱤᱫᱴᱮᱱ ᱟᱯᱱᱟᱨ ᱱᱤᱡᱮᱨᱟᱜ ᱦᱚᱸ ᱯᱨᱚᱵᱞᱮᱢ ᱛᱟᱦᱮᱱᱚᱜ ᱠᱟᱱᱟ ᱡᱮᱢᱚᱱ ᱚᱲᱟᱜ ᱨᱮ ᱟᱵᱮᱱ ᱛᱷᱚᱲᱟ ᱦᱚᱲ ᱜᱮᱯᱮ ᱛᱟᱦᱮᱱᱟ ᱥᱮ ᱟᱹᱞᱤᱧ ᱦᱚᱸ ᱟᱨ ᱟᱵᱮᱱ ᱦᱚᱸ ᱟᱨ ᱮᱱᱠᱷᱟᱱ ᱛᱟᱦᱚᱞᱮ ᱦᱚᱲ ᱡᱩᱫᱤ ᱵᱟᱵᱚᱱᱼᱼ ᱠᱩᱲᱟᱹᱣ ᱞᱮᱱᱠᱷᱟᱱ ᱩᱱ ᱚᱠᱛᱚ ᱫᱚ ᱱᱟᱦᱟᱸᱜ ᱵᱚᱱ ᱧᱮᱞᱟᱼᱼ ᱮ ᱚᱱᱟ ᱵᱚᱱ ᱤᱭᱟᱹᱭ ᱛᱟᱦᱮᱱᱟ ᱵᱟᱵᱚᱱ ᱤᱭᱟᱹ ᱤᱭᱟᱹᱭ ᱛᱟᱦᱮᱱᱟ᱾ ᱵᱟᱵᱚᱱ ᱟᱹᱥᱩᱞ ᱠᱚ ᱛᱟᱦᱮᱱᱟ ᱦᱳᱭᱥᱮ ᱚᱱᱱᱟ ᱧᱮᱞᱚᱜ ᱠᱟᱱᱟ᱾
ᱜᱚᱝᱠᱮ ᱢᱟᱱᱮ ᱞᱟᱦᱟᱛᱮ ᱟᱵᱚᱨᱮᱱ ᱦᱟᱯᱲᱟᱢ ᱠᱚ ᱥᱮ ᱟᱵᱚᱨᱮᱱ ᱵᱟᱵᱟ ᱛᱟᱠᱚ ᱡᱟᱦᱟᱸᱭ ᱜᱮ ᱟᱨᱠᱤᱼᱼ ᱯᱟᱹᱦᱤᱞ ᱦᱚᱲ ᱠᱚᱫᱚᱼᱼ ᱚᱲᱟᱜ ᱨᱮᱜᱮ ᱠᱚ ᱛᱟᱦᱮᱱ ᱛᱟᱦᱮᱸ ᱚᱲᱟᱜ ᱠᱷᱚᱱᱟᱜ ᱜᱮ ᱠᱟᱹᱢᱤ ᱠᱟᱡᱽ ᱫᱚᱠᱚ ᱠᱚᱨᱟᱣ ᱵᱟᱲᱟ ᱛᱟᱦᱮᱸᱫ᱾ ᱟᱨ ᱟᱵᱚ ᱫᱚ ᱱᱤᱛᱚᱜ ᱛᱚ ᱚᱱᱠᱟ ᱥᱤᱥᱴᱮᱢ ᱫᱚ ᱵᱟᱝ ᱠᱟᱱ ᱛᱟᱵᱚᱱᱟ ᱠᱟᱹᱴᱤᱡ ᱵᱚᱱ ᱦᱟᱨᱟᱭᱮᱱᱟ ᱠᱟᱹᱴᱤᱡ ᱴᱟᱠᱟ ᱯᱚᱭᱥᱟᱼᱼ ᱨᱳᱡᱽᱜᱟᱨ ᱦᱩᱭᱩᱜᱼᱟ᱾ ᱵᱟᱭᱨᱮ ᱫᱤᱥᱚᱢ ᱵᱚᱱ ᱪᱟᱞᱟᱜ ᱠᱟᱱᱟ ᱟᱹᱰᱤᱜᱟᱱ ᱚᱲᱟᱜ ᱨᱮ ᱦᱚᱲ ᱠᱚ ᱠᱚᱢ ᱠᱚ ᱛᱟᱦᱮ ᱠᱟᱱᱟ ᱚᱱᱟᱛᱮ ᱡᱤᱱᱤᱥ ᱯᱟᱹᱛᱤ ᱦᱚᱸᱼᱼ ᱚᱱᱠᱟ ᱞᱮᱠᱟ ᱛᱮᱦᱚ ᱫᱚ ᱵᱟᱝ ᱦᱩᱭᱩᱜ ᱠᱟᱱᱟ ᱦᱮᱸᱼᱼ
ᱦᱳᱭ ᱦᱳᱭ᱾ ᱦᱳᱭ ᱚᱱᱟᱢᱟ ᱟᱹᱰᱤ ᱱᱟᱯᱟᱭ ᱵᱮᱱ ᱞᱟᱹᱭ ᱠᱮᱭᱟ ᱟᱨ ᱚᱱᱟ ᱠᱟᱛᱷᱟ ᱫᱚ ᱥᱟᱹᱨᱤ ᱠᱟᱛᱷᱟ ᱠᱟᱱ ᱜᱮᱭᱟ᱾ ᱟᱸᱡᱚᱢᱮᱫ ᱠᱟᱱᱟ ᱵᱮᱱ?
ᱦᱮᱸᱚᱢᱚᱢᱚᱜ ᱠᱟᱱᱟ ᱢᱟ᱾
ᱦᱳᱭ ᱦᱳᱭ ᱚᱱᱟ ᱢᱟ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱜ-ᱟ ᱟᱵᱚ ᱡᱟᱦᱟᱸ ᱮᱱᱛᱮ ᱱᱤᱛ ᱠᱟᱛᱮᱫ ᱡᱮᱢᱚᱱᱼᱼ ᱟᱨ ᱥᱮᱫᱟᱭ ᱫᱚ ᱱᱟᱦᱟᱜ ᱪᱟᱥ ᱠᱟᱹᱢᱤ ᱠᱚ ᱟᱹᱰᱤ ᱰᱷᱮᱨ ᱦᱩᱭᱩᱜ ᱠᱟᱱ ᱛᱟᱦᱮᱱᱟ ᱚᱱᱟᱛᱮ ᱜᱟᱹᱭ ᱰᱟᱝᱨᱟ ᱠᱚᱦᱚᱸᱼᱼ ᱯᱮ ᱯᱩᱱ ᱡᱚᱲᱟ ᱢᱚᱬᱮ ᱡᱚᱲᱟ ᱦᱟᱹᱵᱤᱡ ᱵᱚᱱ ᱫᱚᱦᱚᱭᱮᱫ ᱠᱚ ᱛᱟᱦᱮᱱᱟ᱾
ᱦᱳᱭ ᱫᱚᱥ ᱡᱚᱲᱟ ᱦᱟᱹᱵᱤᱡ ᱦᱚᱵᱚᱱ ᱫᱚᱦᱚ ᱟᱠᱟᱫ ᱠᱚᱣᱟ ᱵᱤᱥ ᱡᱚᱲᱟ ᱦᱟᱵᱤᱡ ᱦᱚᱸ ᱡᱟᱦᱟᱸᱭ ᱠᱚ ᱢᱟᱠᱚ ᱫᱚᱦᱚ ᱠᱟᱜᱼᱼ ᱠᱚ ᱟᱫᱚ ᱠᱟᱛᱷᱟ ᱦᱩᱭᱩᱜ ᱠᱟᱱᱟ ᱩᱱᱼᱼ ᱠᱩ ᱡᱚᱲᱟᱣ ᱫᱚᱦᱚ ᱠᱮᱛᱮᱫ ᱱᱟᱦᱟᱜ ᱩᱱᱠᱩ ᱯᱤᱪᱷᱟᱹᱱ ᱨᱮ ᱱᱟᱦᱟᱜ ᱛᱟᱦᱮᱱ ᱦᱩᱭᱩᱜᱼᱟ ᱟᱫᱚ ᱥᱮᱫᱟᱭ ᱫᱚ ᱱᱟᱦᱟᱜ ᱩᱱᱟᱹᱜᱼᱼ ᱚᱞᱚᱜ ᱯᱟᱲᱦᱟᱜ ᱠᱚ ᱵᱟᱝ ᱦᱩᱭᱩᱜ ᱠᱟᱱ ᱛᱟᱦᱮᱸᱱᱟ ᱪᱟᱥ ᱠᱟᱹᱢᱤᱼᱼ ᱠᱩ ᱠᱷᱟᱹᱞᱤ ᱦᱩᱭᱩᱜ ᱠᱟᱱ ᱛᱟᱦᱮᱱᱟ ᱟᱨ ᱚᱱᱟᱛᱮ ᱤᱥᱠᱩᱞ ᱠᱚᱦᱚᱸ ᱠᱚᱢ ᱜᱮᱠᱚ ᱪᱟᱞᱟᱜ ᱠᱟᱱ ᱛᱟᱦᱮᱱᱟ ᱛᱚ ᱜᱩᱼᱼ ᱜᱩᱯᱤ ᱦᱚᱲ ᱞᱟᱹᱜᱤᱫ ᱦᱚᱸ ᱱᱟᱦᱟᱜ ᱚᱲᱟᱜ ᱨᱮ ᱟᱭᱢᱟ ᱦᱚᱲ ᱠᱚ ᱛᱟᱦᱮᱱᱚᱜ ᱠᱟᱱ ᱛᱟᱦᱮᱸᱱᱟ ᱵᱟᱨ ᱦᱚᱲ ᱯᱮ ᱦᱚᱲ ᱠᱩ ᱪᱟᱞᱟᱜᱼᱟ ᱜᱩᱯᱤᱼᱼ ᱟᱨ ᱱᱟᱦᱟᱜ ᱚᱱᱟ ᱠᱚᱨᱮᱼᱼ ᱠᱚᱜᱮ ᱟᱹᱪᱩᱨ ᱵᱟᱲᱟᱭᱟ ᱵᱤᱨ ᱠᱚᱨᱮ ᱫᱟᱨᱮ ᱠᱚᱨᱮ ᱚᱱᱟ ᱠᱚᱨᱮ ᱜᱟᱡᱟᱲ ᱠᱚᱨᱮᱜᱮ ᱱᱟᱦᱟᱜ ᱜᱤᱫᱽᱨᱟᱹ ᱠᱚ ᱩᱱ ᱥᱩᱚᱢᱚᱭ ᱫᱚ ᱟᱹᱰᱤ ᱟᱸᱴᱼᱼ ᱠᱚ ᱜᱩᱯᱤᱭᱮᱫ ᱠᱚ ᱛᱟᱦᱮᱸᱱᱟ᱾
ᱢᱮᱱᱠᱷ ᱱᱮᱛᱟᱨ ᱠᱟᱛᱮᱫ ᱢᱟ ᱤᱥᱠᱩᱞ ᱡᱚᱛᱚ ᱜᱤᱫᱽᱨᱟᱹ ᱯᱟᱲᱦᱟᱜ ᱟᱹᱰᱤ ᱡᱟᱹᱨᱩᱨᱤ ᱜᱮᱭᱟ ᱱᱤᱭᱟᱹ ᱡᱩᱢᱤ ᱡᱟᱼᱼ ᱵᱮᱥ ᱚᱱᱠᱟᱜᱮ ᱜᱮᱞᱮᱜ ᱠᱟᱱ ᱜᱮᱭᱟ ᱵᱚᱱ
ᱟᱨ ᱪᱮᱫ ᱚᱵᱚᱥᱛᱷᱟ ᱦᱩᱭ ᱫᱟᱲᱮᱭᱟᱜᱼᱟ ᱟᱫᱚ ᱚᱱᱟ ᱞᱟᱹᱜᱤᱫ ᱛᱮ ᱡᱚᱛᱚ ᱜᱤᱫᱽᱨᱟᱹ ᱠᱟᱹᱴᱤᱡ ᱠᱷᱚᱡᱜᱮ ᱤᱥᱠᱩᱞ ᱠᱚ ᱠᱳᱞᱮᱫ ᱠᱚᱣᱟ ᱜᱩᱯᱤᱼᱼ ᱢᱟ ᱵᱟᱵᱚᱱ ᱠᱳᱞᱮᱜ ᱠᱚ ᱟᱨ ᱼᱼ ᱮᱴᱟᱜ ᱦᱚᱲᱮᱢ ᱧᱮᱞ ᱠᱚ ᱠᱷᱟᱱᱡ ᱱᱟᱦᱟᱜ ᱩᱱᱠᱩ ᱛᱤᱱᱟᱹᱜ ᱮᱢ ᱜᱩᱯᱤ ᱦᱚᱪᱚ ᱠᱚᱣᱟ ᱟᱫᱚ ᱚᱱᱟᱛᱮ ᱠᱚᱢ ᱠᱚᱢ ᱵᱚᱱ ᱫᱚᱦᱚᱭᱮᱫ ᱠᱚᱣᱟ ᱢᱤᱫᱴᱮᱱ ᱵᱟᱨᱭᱟ ᱡᱟᱦᱟᱸ ᱛᱤᱱᱟᱹᱜᱼᱼ ᱛᱤᱱᱟᱹᱜ ᱤᱸᱴ ᱱᱥᱟᱸᱜᱮ ᱡᱟᱦᱟᱸᱭ ᱠᱩ ᱢᱮᱱᱟᱜ ᱠᱚᱛᱟ ᱠᱚ ᱠᱷᱟᱡ ᱩᱱᱠᱩ ᱠᱚ ᱟᱹᱠᱷᱨᱤᱧ ᱪᱟᱵᱟᱭᱮᱫ ᱠᱚᱣᱟ᱾ ᱦᱚᱸᱜᱼᱚ ᱱᱚᱣᱟ ᱜᱮ ᱠᱟᱨᱚᱱ ᱢᱮᱱᱟᱜᱼᱟ ᱠᱚᱢ ᱢᱟᱱᱮ ᱪᱟᱥ ᱨᱮᱭᱟᱜ ᱤᱭᱟᱹ ᱠᱚ ᱜᱟᱹᱭ ᱰᱟᱝᱨᱟ ᱫᱚᱦᱚ ᱨᱮᱭᱟᱜ ᱫᱚ᱾
ᱦᱮᱸ ᱦᱮᱸ ᱦᱮᱸ ᱟᱨ ᱚᱱᱟᱦᱚᱸᱼᱼ ᱯᱨᱚᱵᱞᱮᱢ ᱢᱟ ᱦᱟᱸᱜ ᱩᱱᱠᱩᱣᱟᱜ ᱡᱟᱦᱟᱸ ᱡᱚᱢᱟᱜ ᱡᱟᱦᱟᱸ ᱟᱹᱛᱤᱧ ᱡᱟᱭᱜᱟ ᱠᱚᱦᱚᱸ ᱢᱟᱱᱮ ᱱᱤᱛᱚᱜ ᱫᱚᱼᱼ ᱡᱟᱦᱟᱱᱟᱜ ᱥᱚᱵᱽᱡᱤ ᱠᱚ ᱦᱟᱹᱵᱤ ᱡᱟᱹᱵᱤ ᱪᱟᱥ ᱛᱮᱜᱮᱵᱚᱱ ᱯᱮᱨᱮᱡ ᱠᱟᱜ-ᱟ ᱟᱫᱚ ᱟᱹᱛᱤᱧ ᱡᱟᱭᱜᱟ ᱨᱮ
ᱦᱳᱭ ᱦᱳᱭ ᱛᱷᱚᱲᱟ ᱜᱟᱱ ᱟᱣᱟᱡᱽ ᱤᱭᱟᱹ ᱜᱮᱫ ᱜᱮᱫ ᱛᱷᱚᱲᱟ ᱟᱸᱡᱚᱢᱮᱱ ᱛᱟᱵᱮᱱᱟ ᱚᱱᱟᱛᱮ ᱱᱟᱦᱟᱜ ᱛᱷᱚᱲᱟ ᱩᱱᱟᱹᱜ ᱤᱭᱟᱹ ᱫᱚ ᱵᱟᱹᱞᱤᱧ ᱵᱩᱡᱽ ᱞᱮᱫᱟ᱾ ᱦᱮᱸ ᱜᱚᱢᱠᱮ ᱡᱟᱸᱦᱟᱸ ᱟᱹᱛᱤᱧ ᱡᱟᱭᱜᱟ ᱵᱮᱱ ᱢᱮᱱᱮᱫ ᱠᱟᱱᱟ ᱥᱮ ᱡᱟᱦᱟᱱᱟᱜ ᱜᱮᱵᱮᱱ ᱢᱮᱱᱮᱫ ᱠᱟᱱ ᱮᱱᱛᱮ ᱚᱱᱟᱼᱼ ᱟᱹᱛᱤᱧ ᱡᱟᱭᱜᱟ ᱦᱚᱸ ᱢᱟᱱᱮ ᱟᱞ ᱟᱵᱮᱱ ᱫᱚ ᱱᱟᱦᱟᱜ ᱢᱤᱫᱴᱮᱱ ᱵᱟᱨᱭᱟ ᱠᱚ ᱛᱟᱦᱮᱱ ᱠᱷᱟᱡ ᱫᱚ ᱱᱟᱦᱟᱜ ᱩᱱᱟᱹᱜ ᱢᱟᱱᱮ ᱦᱟᱨᱮᱥᱢᱮᱱ ᱵᱟᱝ ᱦᱩᱭᱩᱜᱼᱟ ᱟᱨ ᱢᱤᱫᱴᱮᱱ ᱫᱚ ᱱᱟᱦᱟᱜ ᱮᱢ ᱤᱫᱤ ᱠᱟᱫᱮᱭᱟ ᱥᱮᱢ ᱦᱮᱸ
ᱦᱮᱸ ᱦᱮᱸ
ᱢᱤᱫᱴᱮᱱ ᱜᱟᱹᱭ ᱰᱟᱝᱨᱟᱢ ᱤᱫᱤ ᱠᱮᱫᱮᱭᱟ ᱱᱟᱦᱟᱜ ᱟᱨ ᱠᱷᱮᱛ ᱨᱮ ᱡᱟᱦᱟᱸᱴᱷᱮᱡ ᱫᱟᱹᱨᱭᱟᱹ ᱜᱷᱟᱸᱥ ᱢᱮᱱᱟᱜᱼᱟ ᱚᱸᱰᱮᱢ ᱠᱷᱩᱱᱴᱟᱹᱣ ᱠᱟᱫᱮᱭᱟ ᱟᱨ ᱰᱷᱮᱹᱨ ᱰᱟᱝᱨᱟ ᱫᱚ ᱱᱟᱦᱟᱜ ᱚᱠᱟᱨᱮᱢ ᱠᱷᱩᱱᱴᱟᱹᱣ ᱠᱚᱣᱟ ᱱᱟᱦᱟᱜ ᱩᱱᱟᱹᱜ ᱡᱟᱭᱜᱟ ᱫᱚ ᱵᱟᱝ ᱱᱩᱜ ᱯᱟᱹᱪᱩᱜ ᱦᱳᱭ ᱥᱮ ᱦᱳᱭ ᱟᱨ ᱛᱷᱚᱲᱟ ᱰᱟᱝᱨᱟ ᱢᱤᱫᱴᱮᱱ ᱵᱟᱨᱭᱟ ᱫᱚ ᱱᱟᱦᱟᱜ ᱢᱤᱫ ᱴᱮᱱ ᱫᱟᱨᱮᱭᱟ ᱵᱟᱨᱭᱟ ᱰᱟᱝᱨᱟ ᱫᱚ ᱱᱟᱦᱟᱜ ᱟᱢ ᱢᱟᱱᱮᱢ ᱠᱷᱩᱱᱴᱟᱹᱣ ᱠᱟᱜ ᱠᱤᱱᱟᱹᱭᱟᱢ ᱟᱨᱮᱢ ᱫᱚᱦᱚ ᱠᱟᱜ ᱠᱤᱱᱟᱹᱭᱟᱢ ᱚᱱᱛᱮ ᱨᱮᱜᱤ ᱟᱨ ᱟᱢ ᱫᱚ ᱟᱯᱱᱟᱨ ᱱᱤᱡᱮᱨᱟᱜ ᱮᱢ ᱠᱟᱹᱢᱤ ᱦᱚᱸᱢ ᱠᱟᱹᱢᱤ ᱫᱟᱲᱤᱭᱟᱜᱼᱟ
ᱦᱮᱸ ᱦᱮᱸ ᱦᱮᱸ
ᱢᱮᱱ ᱟᱠᱚ ᱥᱮᱫᱟᱭ ᱡᱚᱠᱷᱚᱱ ᱜᱟᱹᱭ ᱰᱟᱝᱨᱟ ᱠᱚ ᱛᱮᱦᱮ ᱠᱟᱱ ᱛᱟᱠ ᱛᱟᱠᱚᱣᱟ ᱜᱚᱢᱠᱮ ᱦᱳᱭ ᱜᱚᱝᱠᱮ ᱟᱫᱚ ᱩᱱ ᱚᱠᱛᱮ ᱠᱚᱫᱚ ᱱᱟᱸᱦᱟᱜ ᱩᱱᱠᱩ ᱰᱟᱝᱨᱟ ᱵᱟᱝ ᱟᱠᱚ ᱛᱮᱜᱮ ᱱᱟᱦᱟᱜ ᱠᱚ ᱥᱤᱭᱮᱫ ᱠᱟᱱ ᱛᱟᱦᱮᱸᱱᱟ ᱟᱠᱩ ᱛᱮᱜᱮ ᱱᱟᱦᱟᱜ ᱠᱩ ᱥᱤᱭᱜ ᱚᱠᱛᱚ ᱟᱠᱚᱠᱚ ᱩᱰᱩᱠᱚᱜ ᱠᱟᱱ ᱛᱟᱦᱮᱱᱟ ᱦᱳᱭ ᱞᱟᱹᱜᱟ ᱦᱚᱸ ᱵᱟᱝ ᱦᱩᱭᱩᱜ ᱛᱟᱢᱟ ᱪᱮᱠᱟ ᱵᱟᱝ ᱩᱱᱟᱹᱜ ᱠᱚ ᱵᱚᱥᱚᱜ ᱠᱟᱱ ᱛᱟᱠᱚ ᱩᱱᱟᱹᱜ ᱠᱚ ᱵᱚᱥᱚᱜ ᱠᱟᱱ ᱛᱟᱦᱮᱸᱫ
ᱦᱮᱸ ᱦᱮᱸᱮ ᱚᱱᱟ ᱦᱚᱲ ᱥᱟᱛᱮ ᱟᱹᱰᱤ ᱢᱮᱞᱟ ᱢᱮᱥᱟ ᱠᱚ ᱛᱟᱦᱮᱸ ᱠᱟᱱᱟ ᱵᱟᱝ
ᱦᱮᱸ ᱟᱨ ᱱᱤᱛ ᱠᱷᱮᱛᱮᱜ ᱢᱟ ᱱᱟᱦᱟᱜ ᱫᱟᱞ ᱚᱵᱚᱨ ᱜᱚᱡ-ᱮᱫ ᱠᱚᱣᱟ ᱠᱩ ᱫᱟᱞ ᱮᱫ ᱠᱚᱣᱟ ᱠᱩ ᱡᱟᱦᱟᱸᱭ ᱠᱚ ᱢᱟ ᱟᱹᱰᱤ ᱡᱟᱹᱥᱛᱤᱢ ᱚᱠᱟᱨᱮ ᱢᱟᱹᱨᱤᱪ ᱠᱚ ᱨᱚᱪᱚᱜ ᱠᱚᱣᱟ ᱢᱩ ᱠᱚᱨᱮ ᱵᱟᱠᱚ ᱵᱮᱨᱮᱜᱚᱜ ᱠᱷᱟᱡ, ᱦᱳᱭ
ᱦᱚᱸ ᱦᱚᱸ ᱦᱚᱸ ᱦᱚᱸ
ᱫᱟᱭᱟᱜᱮ ᱱᱟᱦᱟᱜ ᱮᱢ ᱧᱮᱞ ᱠᱮᱜ ᱠᱚᱣᱟ ᱟᱫᱚ ᱢᱤᱫᱴᱟᱝ ᱩᱱᱩᱠᱩ ᱦᱚᱸ ᱡᱤᱣ ᱠᱟᱱ ᱜᱮᱭᱟ ᱠᱩ ᱡᱟᱹᱨᱩᱲ ᱡᱟᱦᱟᱱᱟᱜ ᱚᱯᱚᱥ